ᱜᱮᱻ
ᱦᱮᱸ ᱡᱚᱦᱟᱨ ᱜᱮ ᱜᱚᱝᱠᱮ ᱡᱚᱦᱟᱨ ᱜᱮ ᱟᱸᱡᱚᱢᱚᱜ ᱠᱟᱱᱟ ᱛᱚ ᱨᱚᱲ ᱠᱚ ᱾
ᱦᱮᱸ ᱜᱚᱝᱠᱮ ᱟᱸᱡᱚᱢᱚᱜ ᱠᱟᱱᱟ, ᱛᱟᱨᱯᱚᱨ ᱛᱟᱦᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱜᱚᱝᱠᱮ?
ᱟᱸ ᱦᱚᱸᱜᱼᱚᱭ ᱚᱯᱷᱤᱥ ᱠᱟᱹᱢᱤᱛᱮ ᱥᱮᱱᱚᱜ ᱦᱩᱭᱩᱜ ᱞᱟᱹᱜᱤᱫ ᱟᱨ ᱠᱟᱹᱴᱤᱡ ᱠᱷᱟᱱ ᱜᱮ ᱾
ᱟᱪᱪᱷᱟ ᱾
ᱟᱨ ᱟᱵᱤᱱ ᱫᱚ ᱪᱮᱫ ᱠᱚᱵᱤᱱ ᱪᱤᱠᱟᱹ ᱵᱟᱲᱟᱭᱮᱫᱟ? ᱦᱚᱭ ᱦᱚᱭ ᱚᱯᱷᱤᱥ ᱠᱟᱹᱢᱤ, ᱟᱵᱤᱱ ᱫᱚ ᱪᱮᱫ ᱠᱚᱵᱤᱱ ᱪᱤᱠᱟᱹᱵᱟᱲᱟᱭᱮᱫᱟ?
ᱦᱚᱜ-ᱚᱭ ᱦᱤᱛᱚ ᱵᱤᱨ ᱥᱮᱫ ᱦᱮᱡ ᱦᱩᱭ ᱟᱠᱟᱱᱟ ᱠᱟᱹᱴᱤᱡ ᱨᱟᱱ ᱛᱟᱲᱟᱣ ᱾
ᱚ ᱟᱪᱪᱷᱟ, ᱵᱤᱨ ᱫᱤᱥᱚᱢ ᱥᱮᱫ ᱦᱤᱱᱟᱹ ᱱᱤᱭᱟᱹ ᱨᱮᱦᱮᱫ ᱨᱟᱱ ᱠᱚ ᱫᱚᱢᱮ ᱧᱟᱢᱚᱜ ᱜᱮᱭᱟ ᱛᱚ ᱾
ᱦᱮᱸ ᱜᱚᱝᱠᱮ ᱦᱚᱭ ᱚᱱᱟᱜᱮ ᱟᱹᱰᱤ ᱫᱤᱱ ᱯᱚᱨ ᱛᱤᱧ ᱢᱚᱱᱮᱭᱮᱫ ᱛᱟᱦᱮᱱ ᱞᱤᱧ ᱜᱮ ᱛᱤᱦᱤᱧ ᱫᱚ ᱥᱟᱱᱰᱮ ᱠᱟᱱᱟ ᱟᱫᱚ ᱚᱯᱷᱤᱥ ᱠᱚ ᱵᱟᱹᱱᱩᱜ ᱛᱟᱹᱵᱤᱱᱟ ᱛᱤᱦᱤᱧ ᱫᱚ ᱟᱨᱚ ᱵᱤᱱ ᱞᱟᱹᱭ ᱮᱫᱟ ᱚᱯᱤᱥ ᱢᱮᱱᱟᱜ ᱛᱟᱹᱞᱤᱧᱟ ᱾
ᱢᱟᱱᱮ ᱛᱤᱦᱤᱧ ᱮᱠᱥᱴᱨᱟ ᱰᱤᱣᱴᱤ ᱚ ᱚᱵᱷᱟᱨ ᱰᱤᱣᱴᱤ ᱠᱚ ᱮᱢ ᱠᱟᱫ ᱞᱤᱧᱟ ᱟᱫᱚ ᱢᱟᱱᱮ ᱫᱚ ᱥᱚᱨᱠᱟᱨᱤ ᱫᱚ ᱵᱟᱝ ᱠᱟᱱᱟ ᱛᱚ ᱾
ᱟᱪᱪᱷᱟ ᱟᱪᱪᱷᱟ ᱦᱮᱸ ᱦᱚᱸ ᱦᱚᱸᱻ ᱾
ᱟᱨ ᱛᱤᱦᱤᱧ ᱦᱚᱸ ᱠᱚ ᱮᱢ ᱟᱠᱟᱫ ᱞᱤᱧᱟ, ᱮᱢᱱᱤ ᱛᱮᱢᱱᱤ ᱪᱷᱩᱴᱤ ᱫᱚ ᱛᱟᱦᱮᱱ ᱜᱮᱭᱟ ᱟᱫᱚ ᱛᱤᱦᱤᱧ ᱫᱚ ᱠᱟᱹᱴᱤᱡ ᱠᱟᱹᱢᱤ ᱠᱚ ᱵᱟᱹᱲᱛᱤ ᱦᱮᱱᱟᱜ ᱛᱮ ᱛᱤᱦᱤᱧ ᱦᱚᱸᱠᱚ ᱞᱟᱹᱭ ᱟᱠᱟᱫ ᱞᱤᱧᱟᱹ ᱪᱟᱞᱟᱜ ᱫᱚ ᱾
ᱦᱩᱸ ᱦᱩᱸ ᱾
ᱩᱱᱟᱹᱜ ᱵᱤᱥᱤ ᱜᱷᱟᱹᱲᱤᱡ ᱫᱚ ᱵᱟᱝ ᱦᱩᱭᱩᱜᱼᱟ ᱪᱟᱬᱮ ᱜᱮᱠᱚ ᱪᱷᱩᱴᱤ ᱞᱤᱧᱟ ᱛᱤᱦᱤᱧ ᱫᱚ ᱠᱚᱢ ᱴᱟᱭᱤᱢ ᱨᱮᱱᱟᱜ ᱾ ᱵᱟᱨᱚᱴᱟ ᱠᱷᱚᱱᱟᱜ ᱦᱮᱱᱟᱜ ᱛᱟᱹᱞᱤᱧᱟ ᱵᱟᱨᱚᱴᱟ ᱠᱷᱚᱱᱟᱜ ᱪᱟᱨᱴᱟ ᱦᱟᱹᱵᱤᱡ ᱾
ᱟᱪᱪᱷᱟ ᱟᱪᱪᱷᱟ ᱚᱱᱟ ᱠᱚᱢᱯᱟᱹᱱᱤ ᱨᱮᱱᱟᱜ ᱫᱚ ᱚᱱᱟᱜᱮ ᱢᱤᱫᱴᱟᱜ ᱥᱚᱢᱚᱥᱥᱟ ᱢᱟᱱᱮ ᱟᱢ ᱡᱟᱦᱟᱸ ᱛᱤᱱ ᱨᱮᱠᱚ ᱦᱚᱦᱚᱣᱟᱢᱟ ᱟᱢ ᱪᱟᱞᱟᱜ ᱜᱮ ᱞᱟᱜᱟᱣ
ᱦᱚᱭ ᱮᱠᱫᱚᱢ ᱮᱠᱫᱚᱢ ᱪᱟᱞᱟᱜ ᱜᱮ ᱦᱩᱭᱩᱜᱼᱟ ᱾ ᱟᱨ ᱟᱸᱡᱚᱢ ᱠᱟᱹᱫᱟᱹᱧ ᱥᱮ ᱪᱮᱫ ᱚᱱᱮ ᱮᱻ ᱟᱯᱮ ᱟᱹᱛᱩ ᱥᱮᱫ ᱫᱚ ᱚᱱᱮ ᱨᱟᱹᱱᱩ ᱠᱚ ᱵᱮᱱᱟᱣᱟ ᱫᱚᱢᱮ ᱪᱮᱫ ᱚᱱᱟ ᱫᱚ ᱪᱮᱫ ᱠᱚᱛᱮ ᱠᱚ ᱵᱮᱱᱟᱣᱟ?
ᱦᱮᱸ ᱦᱮᱸ ᱜᱚᱝᱠᱮ ᱚᱱᱟ ᱨᱟᱹᱱ ᱨᱟᱹᱱᱩ ᱨᱟᱱ ᱛᱟᱲᱟᱣ ᱜᱮ ᱦᱮᱡ ᱦᱩᱭ ᱠᱟᱱᱟ ᱾
ᱚ ᱟᱪᱪᱷᱟ ᱟᱪᱪᱷᱟ ᱟᱪᱪᱷᱟ
ᱟᱫᱚ ᱚᱱᱟ ᱦᱚᱭ ᱚᱱᱟ ᱨᱮᱦᱮᱫ ᱨᱮᱦᱮᱫ ᱛᱟᱲᱟᱣ ᱦᱩᱭᱩᱜᱼᱟ ᱨᱮᱦᱮᱫ ᱠᱟᱛᱮ ᱚᱱᱟ ᱯᱨᱚᱥᱮᱥᱤᱝ ᱠᱟᱛᱮ ᱚᱱᱟ ᱨᱟᱹᱱᱩ ᱵᱮᱱᱟᱣ ᱦᱩᱭᱩᱜᱼᱟ ᱾ ᱪᱟᱯᱟᱥ ᱦᱩᱭᱩᱜᱼᱟ ᱟᱨᱠᱤ ᱪᱮᱜ ᱞᱮᱠᱟ ᱟᱨᱠᱤ
ᱚ ᱟᱪᱪᱷᱟ ᱢᱟᱱᱮ ᱚᱱᱟ ᱦᱚᱞᱚᱝ ᱛᱚᱞᱚᱝ ᱠᱚ ᱢᱮᱥᱟᱭ ᱦᱩᱭᱩᱜᱼᱟ ᱥᱮ ᱪᱮᱫ ᱞᱮᱠᱟ?
ᱦᱩᱸ ᱦᱩᱸ ᱾ ᱦᱚᱞᱚᱝ ᱨᱮ ᱢᱮᱥᱟ ᱠᱟᱛᱮᱫ ᱚᱱᱟ ᱵᱩᱲᱤ ᱞᱮᱠᱟ ᱵᱮᱱᱟᱣ ᱦᱩᱭᱩᱜᱼᱟ ᱾
ᱚ ᱟᱪᱪᱷᱟ ᱟᱪᱪᱷᱟ ᱟᱹᱰᱤᱡ ᱟᱹᱰᱤᱡ ᱰᱷᱤᱝᱠᱤ ᱛᱚ ᱦᱮᱱᱟᱜ ᱜᱮᱭᱟ ᱥᱮ ᱵᱟᱝ? ᱟᱹᱛᱩ ᱫᱤᱥᱚᱢ ᱥᱮᱫ ᱨᱮ ᱟᱹᱰᱤ ᱫᱤᱱ ᱨᱤᱧ ᱪᱟᱞᱟᱣ ᱞᱮᱱᱟ ᱛᱚ ᱟᱨ ᱱᱮᱛᱟᱨ ᱫᱚ ᱵᱟᱡᱟᱨ ᱥᱮᱫ ᱨᱮᱜᱮ ᱛᱟᱦᱮᱱ ᱦᱩᱭᱩᱜ ᱠᱟᱱᱟ ᱾
ᱦᱮᱸ ᱦᱮᱸ ᱦᱮᱸ ᱜᱚᱝᱠᱮ ᱚᱱᱮ ᱰᱤᱝᱠᱤ ᱢᱮᱱᱟᱜ ᱜᱮᱭᱟ ᱮᱠᱷᱳᱱᱚ ᱾ ᱰᱷᱤᱝᱠᱤ ᱠᱚ ᱥᱟᱱᱟᱢᱟᱜ ᱜᱮ ᱫᱚᱦᱚ ᱦᱩᱭ ᱠᱟᱱᱟ ᱟᱫᱚ-ᱼ ᱟᱫᱚ ᱟᱞᱮ ᱥᱮᱫ ᱫᱚ ᱚᱱᱠᱟ ᱦᱩᱲᱩ ᱞᱟᱹᱦᱩᱫ ᱢᱤᱥᱤᱱ ᱦᱚᱛᱚ ᱟᱹᱰᱤ ᱥᱟᱺᱜᱤᱧ ᱪᱟᱞᱟᱣ ᱦᱩᱭᱩᱜᱼᱟ ᱥᱮ ᱾ ᱛᱟᱞᱟᱭ ᱟᱹᱛᱩ ᱫᱚ ᱱᱟᱦᱟᱜ ᱢᱟᱱᱮ ᱦᱚᱞᱚᱝ ᱠᱚᱫᱚ ᱚᱱᱟ ᱰᱷᱤᱝᱠᱤ ᱠᱚᱨᱮ ᱜᱮ ᱞᱟᱹᱦᱩᱫ ᱵᱟᱲᱟ ᱦᱩᱭᱩᱜ ᱠᱟᱱᱟ ᱾
ᱦᱩᱸ ᱛᱟᱦᱞᱮ ᱦᱩᱲᱩ ᱠᱚᱦᱚᱸ ᱚᱱᱟ ᱰᱷᱤᱝᱠᱤ ᱠᱚᱨᱮ ᱜᱮᱯᱮ ᱞᱟᱹᱦᱩᱫ ᱜᱮᱭᱟ ᱥᱮ ᱪᱮᱫ?
ᱦᱩᱲᱩᱻ ᱠᱚᱫᱚ ᱰᱷᱤᱝᱠᱤᱻ ᱢᱟᱱᱮ ᱪᱮᱫ ᱞᱮᱠᱟᱹᱧ ᱞᱟᱹᱭᱟ ᱦᱩᱲᱩ ᱡᱟᱦᱟᱸ ᱟᱨᱠᱤ ᱪᱟᱣᱞᱮᱭᱟᱵᱚᱱ ᱚᱱᱟ ᱫᱚ ᱵᱟᱡᱟᱨ ᱥᱮᱫ ᱜᱮᱞᱮ ᱤᱫᱤ ᱜᱮᱭᱟ ᱟᱨ ᱚᱱᱟ ᱦᱚᱞᱚᱝ ᱠᱚᱜᱮ ᱟᱨᱠᱤ ᱦᱚᱞᱚᱝ ᱞᱟᱹᱦᱩᱫ ᱠᱚᱜᱮ
ᱦᱚᱭ ᱦᱚᱭ ᱦᱚᱭ ᱦᱚᱭ ᱮᱠᱫᱚᱢ ᱚᱱᱟ ᱰᱷᱤᱝᱠᱤ ᱛᱮᱱᱟᱜ ᱰᱷᱤᱝᱠᱤ ᱛᱮᱱᱟᱜ ᱞᱟᱹᱦᱩᱫ ᱦᱚᱲᱚᱝ ᱜᱮ ᱦᱚᱞᱚᱝ ᱜᱮ ᱚᱱᱟ ᱟᱹᱰᱤᱡ ᱚᱱᱟ ᱯᱤᱴᱷᱟᱹ ᱠᱚᱦᱚᱸ ᱞᱟᱴᱟ ᱠᱚᱦᱚᱸ ᱟᱹᱰᱤ ᱵᱷᱟᱞᱮ ᱜᱮ ᱦᱩᱭᱩᱜᱼᱟ
ᱮᱠᱫᱚᱢ ᱮᱠᱫᱚᱢ ᱢᱟᱱᱮ ᱟᱞᱮ ᱫᱚ ᱚᱱᱟ ᱢᱤᱥᱤᱱ ᱨᱮᱱᱟᱜ ᱫᱚ ᱮᱠᱟᱞ ᱜᱮ ᱵᱟᱞᱮ ᱠᱩᱥᱤᱭᱟᱜᱼᱟ ᱢᱟᱱᱮ ᱟᱞᱮ ᱫᱚ ᱰᱷᱤᱝᱠᱤ ᱨᱮ ᱡᱟᱦᱟᱸ ᱦᱚᱞᱚᱝ ᱯᱟᱹᱨᱠᱟᱹᱣ ᱦᱩᱭ ᱠᱟᱱᱟ ᱥᱮ
ᱦᱚᱭ ᱦᱚᱭ
ᱚᱻ ᱚᱱᱟᱜᱮ ᱟᱫᱚ ᱚᱱᱟ ᱪᱷᱟᱲᱟ ᱟᱫᱚ ᱚᱱᱮ ᱚᱲᱮᱸ ᱢᱮᱥᱤᱱ ᱛᱮ ᱞᱟᱹᱦᱩᱫ ᱞᱮᱠᱷᱟᱱ ᱟᱫᱚ ᱢᱟᱱᱮ ᱟᱫᱚ ᱵᱟᱞᱮ ᱠᱩᱥᱤᱭᱟᱜᱼᱟ ᱟᱞᱮ ᱫᱚ
ᱟᱪᱪᱷᱟ ᱟᱨ ᱟᱞᱮ ᱵᱟᱡᱟᱨ ᱥᱮᱫ ᱫᱚ ᱪᱮᱫ ᱮᱢ ᱞᱟᱹᱭᱟ ᱚᱱᱮ ᱚᱱᱮ ᱠᱤᱨᱤᱧ ᱦᱩᱭᱩᱜᱼᱟ ᱦᱚᱞᱚᱝ ᱠᱚᱫᱚ, ᱟᱫᱚ ᱢᱮᱥᱟᱣᱟᱜᱼᱟ ᱠᱚ ᱦᱤᱱᱟᱹ ᱱᱤᱭᱟᱹ ᱟᱴᱟ ᱠᱚᱠᱚ ᱢᱮᱥᱟᱣᱟᱜᱼᱟ ᱫᱮᱢᱚᱱ ᱮᱴᱟ ᱚᱱᱟᱛᱮ ᱯᱤᱴᱷᱟᱹ ᱵᱟᱲᱟᱭ ᱜᱮᱭᱟᱞᱮ ᱢᱟᱱᱮ ᱥᱩᱱᱩᱢ ᱨᱮᱞᱮ ᱯᱤᱴᱷᱟᱹᱭᱟ ᱟᱫᱚᱵ ᱥᱟᱦᱟᱱ ᱤᱭᱟᱹ ᱯᱟᱛᱲᱟ ᱠᱚᱫᱚ ᱵᱟᱹᱱᱩᱜ ᱟᱛᱚ ᱟᱞᱮᱥᱮᱫ ᱫᱚ
ᱦᱮᱸ- ᱦᱮᱸ
ᱚᱱᱟ ᱵᱷᱟᱞᱮ ᱴᱷᱤᱠ ᱵᱟᱝ ᱚᱱᱟ ᱦᱚᱸ ᱢᱟᱱᱮ ᱥᱤᱵᱤᱞ ᱠᱟᱹᱴᱤᱡ ᱟᱞᱟᱫᱟ ᱧᱚᱜ ᱵᱮᱥᱴᱷᱤᱠ ᱵᱟᱝ ᱥᱤᱵᱤᱞᱟ
ᱦᱩᱸ- ᱦᱩᱸ ᱟᱫᱚ ᱜᱚᱝᱠᱮ ᱛᱟᱦᱞᱮᱻ ᱚᱱᱛᱮ ᱵᱟᱡᱟᱨ ᱥᱮᱫ ᱫᱚ ᱛᱟᱦᱞᱮ ᱱᱚᱜᱼᱚᱭ ᱱᱚᱣᱟ ᱜᱚᱨᱚᱢ ᱨᱮ ᱦᱟᱺᱰᱤ ᱠᱚ ᱧᱟᱢᱚᱜ ᱠᱟᱱᱟ ᱥᱮ ᱵᱟᱝ ᱚᱱᱛᱮ ᱫᱚ
ᱵᱟᱡᱟᱨ ᱨᱮ ᱢᱟᱱᱮ ᱛᱟᱞᱟ ᱵᱟᱡᱟᱨ ᱥᱮᱫ ᱫᱚ ᱵᱟᱝ ᱵᱟᱡᱟᱨ ᱥᱟᱭᱤᱰ ᱥᱮᱫ ᱠᱟᱹᱴᱤᱡ ᱪᱟᱞᱟᱜ ᱦᱩᱭᱩᱜᱼᱟ
ᱟᱪᱪᱷᱟ - ᱟᱪᱷᱟ - ᱟᱪᱪᱷᱟ
ᱫᱟᱨᱮ ᱵᱩᱴᱟᱹ ᱠᱚᱨᱮᱜ ᱢᱟᱱᱮ ᱫᱟᱨᱮ ᱦᱮᱢᱟᱞ ᱨᱮ ᱢᱟᱡᱷᱮ ᱢᱟᱫᱽᱫᱮ ᱦᱤᱨᱤᱭᱟᱜ ᱜᱮᱭᱟ ᱟᱫᱚ ᱟᱹᱛᱩ ᱫᱤᱥᱚᱢ ᱨᱮᱱ ᱦᱚᱲ ᱛᱚ ᱚᱱᱟ ᱠᱚᱢ ᱦᱤᱲᱤᱧ ᱫᱟᱲᱮᱭᱟᱜ ᱠᱟᱱᱟ ᱠᱤ
ᱦᱩᱸ- ᱦᱩᱸ - ᱦᱩᱸ ᱢᱟᱱᱮᱜ ᱡᱟᱦᱟᱸ ᱫᱚ ᱵᱟᱨᱦᱚᱸ ᱢᱟᱱᱮ ᱦᱟᱸᱰᱤ ᱧᱩ ᱫᱚ ᱵᱷᱟᱜᱤᱭᱟ ᱟᱨᱠᱤ ᱢᱟᱡᱷᱮ ᱢᱚᱡᱽᱫᱷᱮ ᱫᱚ ᱟᱨᱠᱤ
ᱦᱳᱭ ᱚᱱᱟᱛᱮ ᱟ ᱥᱟᱱᱰᱮ ᱠᱚᱨᱮ ᱜᱤᱧ ᱪᱟᱞᱟᱣ ᱵᱟᱲᱟᱜ ᱜᱮᱭᱟ
ᱟᱪᱪᱷᱟ ‌ᱟᱪᱪᱷᱟ ᱟᱪᱪᱷᱟ, ᱚᱱᱮ ᱟᱵᱚ ᱡᱟᱦᱟᱸ ᱦᱟᱸᱰᱤᱜ ᱤᱦᱟᱸ ᱤᱭᱟᱹᱭ ᱛᱟᱵᱚᱱᱟᱭ ᱟᱨᱠᱤ ᱦᱚᱲᱢᱚ ᱨᱮ ᱟᱹᱰᱤᱻ ᱫᱟᱜ ᱨᱮᱱᱟᱜ ᱢᱤᱫᱴᱟᱝ ᱯᱨᱚᱵᱞᱮᱢ ᱮ ᱥᱚᱞᱵᱷ ᱫᱟᱲᱮᱭᱟᱜᱼᱟ ᱦᱮᱸᱥᱮ
ᱮᱠᱫᱚᱢ - ᱮᱠᱫᱚᱢ ᱱᱚᱜ ᱚᱚᱭ ᱡᱮᱢᱚᱱ ᱢᱟᱱᱮ ᱫᱷᱟᱹᱛᱩ - ᱫᱷᱟᱹᱛᱩ ᱠᱚ ᱦᱩᱭᱩᱜ ᱫᱚ ᱚᱱᱟ ᱫᱷᱟᱛᱩ ᱠᱚᱭ ᱩᱸ ᱚᱱᱟ ᱦᱟᱺᱰᱤᱢ ᱧᱩ ᱞᱮᱠᱷᱟᱱ ᱪᱟᱵᱟ ᱩᱛᱟᱹᱨᱚᱜᱼᱟ ᱟᱨ ᱫᱚᱢᱮ ᱡᱟᱹᱥᱛᱤ ᱧᱩ ᱦᱚᱸ ᱵᱟᱝ ᱵᱷᱟᱞᱮᱭᱟ ᱦᱟᱺᱰᱤ ᱠᱚᱫᱚ
ᱦᱮᱸ ᱮᱠᱟᱞ ᱜᱮᱭ ᱚᱱᱟ ᱫᱚᱢᱮ ᱡᱟᱹᱥᱛᱤ ᱫᱚ ᱵᱟᱝ ᱡᱟᱦᱟᱸ ᱛᱤᱥ ᱠᱚᱨᱮ ᱟᱨᱠᱤ ᱥᱚᱯᱛᱟᱦᱚ ᱨᱮ ᱢᱤᱫ ᱫᱤᱱ ᱥᱮ ᱡᱟᱦᱟᱸ ᱛᱤᱥ ᱠᱚᱨᱮᱧ ᱧᱩ ᱵᱟᱲᱟ ᱠᱮᱫᱟᱢ, ᱦᱮᱸ ᱥᱮ ᱚᱱᱟ ᱦᱚᱲᱢᱚ ᱨᱮ ᱤᱭᱟᱹᱭ ᱟᱹᱜᱩᱭᱟ ᱚᱱᱟ ᱢᱤᱫᱴᱟᱝ ᱚᱱᱟ ᱫᱚ ᱨᱟᱱ ᱛᱮ ᱛᱮᱭᱟᱨᱚᱜ ᱠᱟᱱᱟ ᱥᱮ ᱜᱚᱝᱠᱮ ᱚᱱᱟ ᱨᱟᱱᱩ ᱨᱟᱱ ᱟᱨᱠᱤ ᱚᱸ ᱨᱮᱦᱮᱫ ᱛᱮ ᱛᱮᱭᱟᱨᱚᱜ ᱠᱟᱱᱟ
ᱮ ᱦᱳᱭ, ᱟᱨ ᱛᱟᱦᱞᱮ ᱟᱹᱛᱩ ᱫᱤᱥᱚᱢ ᱥᱮᱫ ᱫᱚᱢᱮ ᱧᱟᱢᱚᱜᱼᱟ ᱡᱟᱹᱥᱛᱤ ᱧᱚᱜ ᱫᱚ ᱟᱞᱚᱵᱚᱱ ᱧᱩᱭ ᱢᱟ
ᱦᱮᱸ ᱜᱚᱝᱠᱮ ᱟᱫᱚ ᱚᱱᱟ ᱫᱚ ᱚᱱᱠᱟ ᱜᱮ ᱟᱨᱠᱤ ᱫᱚᱢᱮ ᱡᱟᱹᱥᱛᱤ ᱫᱚ ᱵᱟᱝ ᱟᱫᱚ ᱠᱤᱪᱷᱩ - ᱠᱤᱪᱷᱩ ᱦᱚᱲ ᱢᱮᱱᱟᱜ ᱠᱚᱣᱟ ᱩᱱᱠᱩ ᱫᱚ ᱢᱟᱱᱮᱜ ᱯᱟᱨᱰᱮ ᱢᱟᱛᱟᱞ ᱞᱟᱹᱭ ᱜᱟᱱᱚᱜᱼᱟ, ᱦᱮᱸᱥᱮ
ᱦᱳᱭ - ᱦᱳᱭ
ᱫᱚ ᱢᱟᱱᱮᱜ ᱟᱰᱤ ᱫᱚᱢᱮ ᱵᱟᱹᱲᱛᱤ ᱠᱚ ᱧᱩᱭ ᱜᱮᱭᱟ ᱟᱫᱚ ᱱᱤᱡᱮ ᱠᱚᱫᱚ ᱚᱱᱠᱟ ᱵᱮᱱᱟᱣ ᱵᱟᱲᱟ ᱦᱩᱭᱩᱜ ᱜᱮᱭᱟ ᱛᱚ ᱟᱫᱚ ᱚᱱᱠᱟ ᱫᱚ ᱵᱟᱝ ᱧᱩᱭ ᱦᱩᱭᱩᱜ ᱜᱮᱭᱟ ᱢᱟᱡᱷᱮ - ᱢᱚᱡᱫᱽᱫᱷᱮ ᱟᱨᱠᱤ ᱥᱩᱨᱤᱨ ᱟᱨᱠᱤ ᱡᱚᱛᱱᱚ ᱞᱟᱹᱜᱤᱫ ᱛᱮ ᱦᱮᱸᱥᱮ
ᱦᱳᱭ - ᱦᱳᱭ ᱢᱟᱱᱮ ᱧᱩ ᱫᱚ ᱧᱩ ᱦᱩᱭᱩᱜᱼᱟ ᱫᱚᱢᱮ ᱮᱠᱴᱟ ᱫᱚ ᱵᱟᱝ ᱧᱩᱭ ᱦᱩᱭᱩᱜᱼᱟ
ᱦᱩᱸ- ᱦᱩᱸ- ᱦᱩᱸ ᱛᱟᱦᱞᱮ ᱟᱹᱛᱩ ᱫᱤᱥᱚᱢ ᱠᱚᱨᱮᱜ ᱫᱚ, ᱦᱚᱸ- ᱦᱚᱸ ᱟᱹᱛᱩ ᱫᱤᱥᱚᱢ ᱠᱚᱨᱮ ᱫᱚ ᱛᱟᱞᱦᱮ ᱛᱤᱥ ᱵᱤᱱ ᱦᱮᱡ ᱞᱮᱱᱟ
ᱟᱛᱩ ᱫᱤᱥᱚᱢ ᱫᱚ ᱦᱩᱭᱱᱟ ᱰᱷᱮ ᱢᱟᱱᱮ ᱢᱤᱫ ᱵᱚᱪᱷᱚᱨ ᱜᱟᱱ ᱞᱟᱦᱟ ᱞᱤᱧ ᱪᱟᱞᱟᱣ ᱞᱮᱱᱟ
ᱟᱪᱪᱷᱟ - ᱟᱪᱪᱷᱟ - ᱟᱪᱪᱷᱟ
ᱪᱟᱞᱟᱜ ᱞᱤᱧ ᱞᱟᱹᱭᱫᱟ ᱱᱷᱟᱜ ᱦᱤᱡᱩᱜ ᱠᱟᱱ ᱥᱟᱜᱨᱟᱛ ᱥᱮᱫ ᱛᱮ
ᱥᱟᱠᱨᱟᱛ ᱛᱟᱦᱞᱮ ᱥᱚᱨᱦᱟᱭ ᱫᱚ ᱜᱚᱝᱠᱮ ᱵᱟᱹᱵᱤᱱ ᱦᱤᱨᱤᱭᱟ
ᱥᱚᱨᱦᱟᱭᱻ ᱥᱚᱨᱦᱟᱭ ᱥᱮ ᱥᱟᱠᱨᱟᱛ ᱞᱤᱧ ᱪᱟᱞᱟᱜᱼᱟ ᱚᱱᱟᱜᱮ᱾ ᱚᱠᱟᱴᱟᱜ, ᱞᱤᱧ ᱪᱟᱞᱟᱜ ᱠᱟᱱᱟ ᱠᱷᱟᱱ ᱟᱢ ᱦᱤᱞᱤ ᱚᱠᱟᱴᱟᱜ ᱮ ᱞᱟᱹᱭᱮᱫ ᱫᱚ ᱥᱚᱨᱦᱟᱭ ᱥᱮ ᱥᱟᱠᱨᱟᱛ᱾ ᱥᱚᱨᱦᱟᱭ ᱨᱮ ᱪᱟᱞᱟᱣ ᱞᱮᱱᱠᱷᱟᱱ ᱛᱚ ᱟᱨᱚ ᱟᱹᱰᱤᱜ ᱨᱟᱹᱥᱠᱟᱹ ᱠᱚ ᱦᱮᱡ ᱟᱫ ᱛᱚ ᱫᱤᱥᱚᱢ ᱨᱮ ᱦᱳᱭ ᱢᱟᱱᱮ ᱨᱟᱹᱥᱠᱟᱹ ᱵᱷᱟᱞᱮ ᱦᱩᱭᱩᱜᱼᱟ ᱟᱹᱛᱩ ᱦᱟᱹᱛᱤ ᱞᱮᱠᱟᱱ ᱯᱚᱨᱚᱵᱽ ᱚᱱᱟᱜᱮ ᱚᱠᱟᱴᱟᱜ ᱮ ᱞᱮᱭᱟᱜ ᱫᱚ ᱟᱢ ᱦᱤᱞᱤ ᱚᱠᱟᱴᱟᱜ ᱜᱮ ᱞᱟᱹᱭᱮᱫ, ᱟᱫᱚ ᱵᱟᱯᱞᱟ ᱠᱟᱛᱮᱢ ᱵᱩᱡᱽ ᱮᱫ ᱜᱮᱭᱟ ᱛᱚ᱾
ᱦᱮᱸ ᱦᱮᱸ ᱦᱮᱸ ᱢᱟᱱᱮ ᱥᱟᱠᱨᱟᱛ ᱨᱮᱫᱚ ᱩᱱᱟᱹᱜ ᱫᱚᱻ ᱵᱟᱝ ᱦᱩᱭᱩᱜ-ᱟ ᱛᱟᱯᱩᱲᱟᱹ ᱠᱚ ᱩᱱᱟᱹᱜ ᱫᱚ ᱵᱟᱠᱚ ᱦᱤᱡᱩᱜ-ᱟ ᱥᱚᱨᱦᱟᱭ ᱨᱮ ᱡᱟᱦᱟᱸ ᱞᱮᱠᱟ ᱟᱨ ᱠᱤ ᱢᱤᱫᱴᱟᱝ ᱡᱟᱦᱟᱸᱼᱼ ᱟᱹᱨᱤᱪᱟᱹᱞᱤ ᱟᱨᱠᱤ ᱯᱮᱲᱟ ᱯᱟᱹᱲᱦᱟᱹ- ᱠᱚ ᱦᱤᱡᱩᱜ ᱛᱟᱵᱚᱱᱟ ᱦᱮᱸ ᱥᱮ ᱟᱹᱰᱤ ᱦᱚᱲ ᱥᱟᱞᱟᱜ ᱧᱟᱯᱟᱢ ᱠᱚ ᱦᱩᱭᱩᱜ ᱛᱟᱵᱚᱱᱟ᱾
ᱧᱟᱯᱟᱢ ᱦᱩᱭᱩᱜᱟ ᱦᱳᱭ᱾
ᱦᱳᱭ
ᱨᱚᱲ ᱞᱟᱸᱫᱟᱭᱟᱵᱚᱱ ᱨᱟᱹᱥᱠᱟᱹᱭᱟᱵᱚᱱ᱾
ᱚᱱᱟᱜᱤᱧ ᱵᱩᱡᱷᱟᱹᱣ ᱵᱟᱲᱟᱭᱮ ᱠᱟᱱᱟ ᱚᱠᱟᱴᱟᱜ ᱪᱟᱞᱟᱜᱼᱟ
ᱟᱪᱪᱷᱟ ᱟᱪᱷᱟ ᱟᱪᱪᱷᱟ ᱟᱪᱪᱷᱟ᱾ ᱟᱨᱤᱪᱷᱟᱞᱤ ᱦᱤᱲᱤᱧ ᱪᱟᱵᱟᱣ ᱠᱟᱜ-ᱟ ᱡᱷᱚᱛᱚ ᱥᱟᱱᱟᱢᱟᱜ᱾
ᱵᱟᱡᱟᱨ ᱨᱮ ᱛᱟᱦᱮᱸ ᱠᱟᱛᱮ ᱢᱟᱱᱮ ᱪᱮᱫ ᱞᱤᱧ ᱞᱟᱹᱭᱟ ᱛᱤᱥ ᱟᱹᱛᱩ ᱫᱤᱥᱚᱢ ᱫᱚ ᱩᱭᱦᱟᱹᱨ ᱫᱚᱞᱤᱧ ᱩᱭᱦᱟᱹᱨ ᱫᱟ ᱟᱫᱚ ᱚᱱᱠᱟ ᱢᱟᱱᱮ ᱦᱤᱞᱤ ᱛᱚ ᱱᱚᱛᱮ ᱵᱟᱡᱟᱨ ᱥᱮᱱᱤᱡ ᱠᱟᱱ ᱜᱮᱭᱟᱭ ᱛᱚ ᱟᱹᱛᱩ ᱫᱤᱥᱚᱢ ᱟᱫᱚ ᱩᱱᱟᱹᱜ ᱵᱟᱡᱟᱨ ᱥᱮᱡ ᱛᱟᱦᱮᱸ ᱛᱟᱦᱮᱸ ᱛᱮᱠᱚ ᱯᱟᱹᱨᱠᱟᱹᱣ ᱟᱠᱟᱱᱟ ᱤᱧ ᱨᱮᱦᱚᱸ ᱪᱚᱞᱟᱧ ᱪᱟᱞᱟᱜᱼᱟ ᱟᱨ ᱩᱱᱤ ᱞᱟᱹᱭᱟ ᱦᱟᱯᱮ ᱦᱤᱱᱟᱹ ᱱᱤᱭᱟᱹ ᱠᱟᱹᱢᱤ ᱪᱮᱫ ᱠᱚᱪᱚ ᱟᱡ ᱟᱡ ᱦᱚᱸ ᱚᱯᱷᱤᱥ ᱨᱮᱜᱮ ᱡᱚᱵᱟᱭ ᱠᱟᱹᱢᱤᱭᱟᱭ ᱟᱨᱠᱤ᱾
ᱟᱪᱪᱷᱟ ᱟᱪᱪᱷᱟ ᱟᱪᱪᱷᱟ᱾ ᱟᱪᱷᱟ ᱚᱱᱟᱜᱮ ᱜᱚᱝᱠᱮ ᱢᱟᱱᱮ ᱦᱤᱞᱤ ᱫᱚ ᱠᱟᱹᱴᱤᱡ ᱥᱮᱬᱟ ᱟᱭ ᱵᱤᱱ ᱟᱵᱚᱣᱟᱜ ᱞᱟᱭ ᱞᱟᱠᱪᱟᱨ ᱟᱹᱨᱤᱪᱟᱹᱞᱤ ᱡᱩᱫᱤ ᱵᱟᱹᱵᱤᱱ ᱥᱮᱬᱟᱣᱟᱭᱟ ᱛᱟᱦᱟᱞᱮ ᱵᱟᱡᱟᱨ ᱨᱮᱱ ᱦᱚᱲ ᱪᱤᱠᱟᱹ ᱛᱮᱠᱚ ᱵᱩᱡ ᱫᱟᱲᱮᱭᱟᱜᱼᱟ ᱪᱤᱠᱟᱹ ᱛᱮᱠᱚ ᱟᱯᱱᱟᱨᱟ
ᱮᱠᱫᱚᱢ ᱮᱠᱫᱚᱢ᱾ ᱚᱱᱟᱜᱮ ᱯᱳᱭᱞᱳ ᱯᱳᱭᱞᱳ ᱫᱚ ᱥᱟᱱᱛᱟᱲ ᱨᱚᱲ ᱜᱮ ᱵᱟᱭ ᱵᱟᱲᱟᱭ ᱛᱟᱦᱮᱱᱟ ᱟᱫᱚ ᱫᱤᱱ ᱫᱤᱱ ᱛᱮᱧ ᱥᱮᱬᱟ ᱣᱟᱫᱮᱭᱟ᱾
ᱦᱮᱸ ᱦᱮᱸ
ᱟᱫᱚ ᱵᱟᱲᱛᱤ ᱦᱟᱱᱮ
ᱚᱱᱟ ᱢᱤᱫᱴᱟᱝ ᱟᱹᱰᱤ ᱢᱟᱨᱟᱝ ᱟᱹᱰᱤ ᱢᱟᱨᱟᱝ ᱯᱨᱚᱵᱞᱮᱢ ᱠᱟᱱᱟ ᱜᱚᱢᱠᱮ ᱚᱱᱟ ᱚᱱᱟ ᱠᱚᱨᱮ ᱛᱟᱦᱮᱸᱛ
ᱦᱤᱱᱫᱤ ᱟᱨ ᱤᱝᱞᱤᱥ ᱛᱮᱜᱮ ᱵᱟᱹᱲᱛᱤ ᱨᱚᱲ ᱛᱟᱦᱮᱱᱟᱭ᱾
ᱦᱮᱸ ᱦᱮᱸ᱾ ᱢᱚᱴᱟ ᱢᱩᱴᱤ‌ ᱪᱮ ᱵᱟᱜ ᱦᱮᱸ᱾ ᱢᱟᱱᱮ ᱪᱮᱫ ᱢᱟᱱᱮ ᱠᱟᱞᱪᱟᱨᱟᱞ ᱠᱟᱞᱪᱟᱨ ᱦᱩᱭᱩᱜ ᱠᱟᱱᱟ ᱢᱟᱱᱮ ᱟᱵᱚ ᱥᱟᱱᱛᱟᱲ ᱡᱟᱦᱟᱸ ᱯᱟᱹᱨᱥᱤ ᱛᱟᱵᱚᱱ ᱟᱨᱠᱤ ᱚᱱᱟ ᱠᱚ ᱱᱤᱭᱟᱹ ᱠᱟᱞᱪᱟᱨ ᱛᱷᱚᱲᱟ ᱦᱮᱱᱟᱜ ᱜᱮᱭᱟ᱾
ᱠᱟᱞᱪᱟᱨ ᱵᱚᱞᱛᱮ ᱛᱮᱢᱚᱱ ᱴᱟ ᱢᱟᱱᱮ ᱠᱟᱹᱢᱤ ᱵᱮᱥᱛᱚ ᱛᱚ ᱢᱳᱚᱴᱟᱢᱩᱴᱤ ᱦᱳᱭ ᱫᱚ ᱦᱩᱭ ᱤᱧ ᱫᱩᱧ ᱢᱚᱱᱮ ᱞᱮᱜᱮᱭᱟ ᱵᱟᱡᱟᱨ ᱫᱤᱥ ᱥᱮᱫ ᱨᱮᱱ ᱫᱚ ᱵᱟᱹᱧ ᱵᱟᱯᱞᱟ ᱠᱚᱣᱟ ᱟᱫᱚ ᱢᱮᱱᱠᱷᱟᱱ ᱪᱮᱫ ᱮᱢ ᱪᱤᱠᱛᱮ ᱚᱞᱚᱜ ᱡᱤᱭᱚᱱ ᱵᱟᱭᱨᱮ ᱦᱮᱡ ᱠᱟᱛᱮ ᱱᱚᱱᱛᱮ ᱨᱮᱜᱮ ᱟᱫᱚ᱾ ᱟᱫᱚ ᱪᱮᱫ ᱮᱢ ᱞᱟᱹᱭᱟ ᱱᱚᱱᱛᱮ ᱨᱮᱜᱮ ᱦᱩᱭᱱᱟ ᱟᱨᱠᱤ᱾ ᱟᱫᱚ ᱠᱩᱥᱤ ᱠᱩᱥᱤ ᱞᱮᱱᱠᱷᱟᱱ ᱠᱚ ᱟᱫᱚ ᱟᱹᱞᱤᱧ ᱦᱚᱸ ᱱᱚᱛᱮ ᱨᱮᱜᱮᱞᱤᱧ ᱛᱟᱦᱮᱭᱮᱱᱟ ᱟᱨᱠᱤ᱾
ᱦᱮᱸ ᱦᱮᱸ ᱦᱮᱸ ᱪᱮ ᱜᱚᱝᱠᱮ ᱚᱱᱟᱜᱤᱧ ᱞᱟᱹᱭᱮᱫ ᱛᱟᱦᱮᱱᱟ ᱡᱮ ᱚᱯᱷᱤᱥ ᱴᱟᱭᱤᱢ ᱨᱮ ᱢᱟᱱᱮ ᱥᱟᱱᱛᱟᱲ ᱛᱮ ᱠᱟᱹᱴᱤᱡ ᱨᱚᱲ ᱠᱚ ᱥᱮᱬᱟ ᱟᱠᱚᱵᱤᱱ ᱟᱯᱮᱨᱮᱱ ᱡᱟᱦᱟᱸᱭ ᱚᱯᱷᱤᱥ ᱥᱴᱟᱯᱷ ᱠᱚ ᱟᱨᱠᱤ ᱦᱮᱸ ᱥᱮ᱾
ᱦᱳᱭ ᱮᱥᱴᱟᱯ ᱠᱚ ᱢᱟᱱᱮ ᱮᱠᱮᱱ ᱮᱥᱴᱟᱯ ᱠᱚᱦᱚᱸ ᱚᱸᱰᱮ ᱤᱝᱞᱤᱥ ᱛᱮᱜᱮ ᱠᱚ ᱨᱚᱲᱟ᱾
ᱦᱮᱸ ᱦᱮᱸ᱾
ᱟᱨ ᱢᱤᱫ ᱵᱟᱨ ᱛᱮᱞᱤᱧ ᱥᱮᱬᱟ ᱟᱠᱟᱫ ᱠᱚᱜᱮᱭᱟ ᱪᱟᱞᱟᱣ ᱛᱚᱨᱟ ᱞᱤᱧ ᱵᱚᱞᱚ ᱛᱚᱨᱟ ᱞᱤᱧ ᱢᱮᱛᱟ ᱠᱚᱣᱟ ᱥᱮᱛᱟᱜ ᱴᱟᱭᱤᱢ ᱡᱚᱠᱷᱚᱱ ᱞᱤᱧ ᱪᱟᱞᱟᱜᱼᱟ ᱥᱟᱹᱜᱩᱱ ᱥᱮᱛᱟᱜ ᱱᱚᱝᱠᱟ ᱞᱤᱧ ᱢᱮᱛᱟ ᱠᱚᱣᱟ᱾ ᱚᱠᱚᱫᱚ ᱜᱩᱰ ᱢᱚᱨᱱᱤᱝ ᱠᱚ ᱞᱟᱹᱭᱟ ᱛᱚ ᱟᱞᱤᱧ ᱞᱤᱧ ᱢᱮᱛᱟ ᱠᱚᱣᱟ ᱥᱟᱹᱜᱩᱱ ᱥᱮᱛᱟᱜ ᱟᱫᱚ ᱤᱧ ᱥᱟᱶᱛᱮ ᱤᱧ ᱡᱚᱠᱷᱚᱱᱤᱧ ᱵᱚᱞᱚᱱᱟ ᱚᱯᱷᱤᱥ᱾ ᱚᱱᱠᱟ ᱜᱮ ᱥᱟᱹᱜᱩᱱ ᱥᱮᱛᱟᱜ ᱜᱮ ᱠᱚ ᱢᱤᱛᱟᱹᱧᱟ
ᱟᱪᱪᱷᱟ ᱟᱪᱷᱟ ᱟᱪᱪᱷᱟ ᱟᱪᱪᱷᱟ
ᱢᱟᱱᱮ ᱵᱮᱥᱤ ᱵᱮᱥᱤ ᱵᱮᱥᱤᱠᱟ ᱫᱚ ᱫᱚᱢᱮ ᱫᱚ ᱵᱟᱝᱞᱤᱧ ᱞᱟᱹᱭ ᱟᱠᱟᱫ ᱠᱚᱣᱟ
ᱦᱩᱸ ᱦᱩᱸ ᱦᱩᱸ ᱟᱨ ᱱᱚᱝᱠᱟ ᱟᱵᱚᱣᱟᱜ ᱢᱟᱱᱮ ᱥᱚᱨᱦᱟᱭ ᱠᱚᱨᱮ ᱥᱟᱠᱨᱟᱛ ᱠᱚᱨᱮ ᱟᱹᱜᱩᱠᱚᱵᱤᱱ ᱵᱟᱡᱟᱨ ᱨᱮᱱ ᱦᱚᱲ ᱠᱚ ᱛᱟᱦᱚᱞᱮ ᱟᱵᱚᱣᱟᱜ ᱢᱟᱱᱮ ᱟᱵᱚᱣᱟᱜ ᱞᱟᱠᱪᱟᱨ ᱞᱟᱠᱟᱨ ᱟᱹᱰᱤ ᱟᱹᱰᱤ ᱢᱟᱨᱟᱝᱚᱜ ᱛᱟᱵᱚ ᱛᱵᱚᱱᱟ
ᱳᱭ ᱮᱠᱫᱚᱢ ᱯᱟᱥᱱᱟᱣ ᱫᱚ ᱫᱚᱨᱠᱟᱨᱚᱜ ᱠᱟᱱᱟ ᱟᱵᱚᱣᱟᱜ ᱞᱟᱭᱞᱟᱠᱪᱟᱨ ᱦᱚᱸ
ᱦ ᱞᱟᱹᱭᱟ ᱵᱟᱝ ᱥᱟᱱᱛᱟᱲ ᱢᱟᱱᱮ ᱦᱮᱸᱮ
ᱦᱳᱭ ᱦᱳᱭ ᱦᱭ ᱦᱮᱸ ᱥᱟᱱᱛᱟᱲ ᱠᱚᱣᱟᱜ ᱵᱟᱠᱷᱟᱱ ᱩᱯᱨᱩᱢ ᱫᱚ ᱟᱫ ᱪᱟᱵᱟᱜ ᱠᱟᱱ ᱫᱚ
ᱦ ᱠᱟᱞᱮᱴ ᱢᱚᱴ ᱢᱩᱩᱴᱤ ᱥᱚᱨᱦᱟᱭ ᱨᱮ ᱢᱚᱴᱟᱢᱩᱴᱤ ᱟᱹᱰᱤ ᱢᱟᱨᱟᱝ ᱢᱤᱫᱴᱟᱝ ᱯᱚᱨᱚᱵᱽ ᱫᱚᱦᱚ ᱦᱩᱭᱩ ᱟᱠᱟᱱᱟ ᱵᱩᱡ ᱠᱮᱫᱟ ᱵᱤᱱ
ᱚ ᱟᱪᱪᱷᱟ ᱟᱪᱪᱷᱟ ᱦᱭ
ᱥᱟᱱᱟᱢ ᱠᱚᱨᱮᱱᱟᱜ
ᱛᱟᱦᱚᱞᱮ ᱦᱳᱭ ᱦᱳᱭ ᱛᱟᱦᱚᱞᱮ ᱥᱚᱨᱦᱟᱭ ᱨᱮᱜᱮ ᱥᱮᱱᱚᱜ ᱞᱤᱧ ᱨᱤᱠᱟᱹᱭᱟ ᱱᱟᱦᱱᱟᱜ
ᱚᱸᱰᱮ ᱢᱤᱫᱴᱮᱱ ᱯᱟᱛᱟ ᱦᱩᱭ ᱫᱚᱦᱚ ᱟᱠᱟᱱᱟ ᱦᱮᱸᱥᱮ ᱚᱸᱰᱮ ᱮᱱᱮᱡ ᱦᱩᱭᱩᱜᱼᱟ ᱥᱮᱨᱮᱧ ᱦᱩᱭᱩᱜᱼᱟ ᱨᱟᱹᱥᱠᱟᱹᱭᱟᱵᱚᱱ ᱦᱮᱸ ᱥᱮᱮ
ᱚᱱᱮ ᱵᱟᱡᱟᱨ ᱫᱤᱥᱚᱢ ᱨᱮ ᱛᱟᱦᱮᱸ ᱠᱟᱛᱮ ᱮᱠᱟᱞ ᱜᱮ ᱚᱱᱟ ᱠᱚᱫᱚᱞᱤᱧ ᱦᱤᱲᱤᱧ ᱪᱟᱵ ᱟᱠᱟᱫᱟ ᱯᱟᱛᱟ ᱮᱱᱮᱡ ᱦ ᱦᱚᱸ ᱪᱮᱫ ᱞᱮᱠᱟᱟᱱᱟ ᱵᱟᱝ ᱛᱟᱦᱮᱸ ᱰᱷᱮᱨ ᱫᱤᱱ ᱜᱮ ᱦᱩᱭ ᱱᱟᱥᱮ
ᱦᱮᱸ ᱦᱮᱸ ᱟᱫᱚ ᱟᱹᱛᱩᱳ ᱫᱤᱥᱚᱢ ᱠᱚᱫᱚ ᱦᱮᱡ ᱫᱚᱨᱠᱟᱨ ᱠᱟᱱᱟ ᱦᱮᱸ ᱥᱮ
ᱮᱠᱫᱚᱢᱫᱩᱱᱤᱭᱟᱹ ᱵᱟᱨ ᱫᱚ ᱛᱟᱦᱚᱞᱮ ᱥᱮᱱᱚᱜ ᱟᱹᱞᱤᱧ ᱚᱱᱠᱟᱞᱤᱤᱧ ᱜᱟᱞᱢᱟᱨᱟᱜ ᱟᱹᱞᱤᱧ ᱟᱹᱞᱤᱧ ᱦᱚᱸ ᱟᱹᱞᱤᱤᱧ ᱥᱮᱱᱚᱜᱼᱟ
ᱟᱪᱪᱷᱟ ᱟᱪᱪᱷᱟ
ᱛᱟᱦᱚᱞᱮ ᱥᱮᱱ ᱞᱮᱱᱠᱷᱟᱱ ᱞᱤᱧ ᱚᱱᱟᱮ ᱠᱟᱹᱴᱤᱡ ᱤᱭᱟᱹ ᱠᱚ ᱵᱤᱨ ᱵᱤᱨ ᱠᱚᱨᱮᱱᱟᱜ ᱟᱹᱰᱤ ᱠᱤᱪᱷᱩ ᱡᱚ ᱵᱤᱞᱤ ᱠᱚ ᱧᱟᱢᱚᱜ ᱫᱚ
ᱦᱮᱸ ᱜᱚᱢᱠᱮ ᱛᱤᱨᱞ ᱛᱟᱨᱚᱵ ᱟᱹᱰᱤ ᱠᱤᱪᱷᱩ ᱧᱟᱢᱚᱜᱼᱟ ᱜᱩᱰᱨᱩ ᱵᱤᱞᱤ ᱟᱮᱸᱪᱷᱟ
ᱟᱪᱪᱷᱟ ᱥᱚᱨᱦᱟᱭ ᱨᱮᱮᱫᱚ ᱵᱷᱩᱸᱰᱨᱩ ᱵᱤᱞᱤ ᱠᱚᱫᱚ ᱪᱟᱵᱟᱜ ᱠᱟᱱᱟ ᱵᱷᱩᱸᱰᱨᱩ ᱵᱤᱞᱤ ᱦᱟᱱᱮ ᱠᱟᱹᱴᱤᱡ ᱨᱮ ᱡᱚᱢ ᱦᱩᱭ ᱞᱮᱢ
ᱦᱮᱸ ᱜᱚᱝᱠᱮ ᱢᱟᱱᱮ ᱟᱹᱞᱤᱧ ᱡᱚᱛᱚᱚᱴ ᱞᱤᱧ ᱵᱟᱲᱟᱭᱟ ᱟᱨᱠᱤ ᱢᱟᱱᱮ ᱟ ᱟᱹᱛᱩ ᱫᱤᱥᱚᱢ ᱨᱮᱱ ᱦᱚᱲᱟᱜ ᱦᱚᱲᱢᱚ ᱟᱨ ᱵᱟᱡᱟᱨ ᱫᱤᱥᱚᱢ ᱨᱮᱱ ᱦᱚᱲᱟᱜ ᱦᱚᱲᱢᱚ ᱟᱹᱰᱤ ᱜᱮ ᱛᱚᱯᱷᱟᱛ ᱜᱮᱭᱟ
ᱮᱠᱫᱚᱢ ᱟᱹᱰᱤ ᱜᱮ ᱛᱚᱯᱷᱟᱛ ᱟᱞᱮ ᱵᱟᱡᱟᱨ ᱫᱤᱥᱚᱢ ᱨᱮᱱ ᱦᱚᱲ ᱛᱚ ᱱᱚᱜᱼᱚᱭ ᱢᱟᱱᱮ ᱞᱟᱡ ᱜᱮ ᱵᱚᱲᱚᱜ ᱠᱟᱱ ᱛᱟᱞᱮᱭᱟ ᱫᱤᱱ ᱫᱤᱱ ᱛᱮ
ᱦᱮᱸ ᱮᱠᱫᱚᱢ ᱮᱠᱫᱚᱢ ᱟ ᱟᱹᱛᱩ ᱫᱤᱥᱚᱢ ᱨᱮᱱ ᱦᱚᱲ ᱮᱠᱫᱚᱢ ᱡᱷᱚᱛᱚ ᱪᱟᱸᱜᱟ ᱢᱮᱱᱟᱜ ᱠᱚᱣᱟ ᱫᱟᱜᱽ ᱨᱮᱦᱚᱸᱭ ᱵᱟᱠᱚ ᱨᱩᱣᱟᱹᱜᱼᱟ ᱡᱟᱦᱟᱸ ᱛᱮᱦᱚᱸ ᱠᱚ ᱠᱟᱹᱢᱤ ᱨᱮᱦᱚᱸ ᱩᱱᱠᱩ ᱴᱷᱤᱠ ᱜᱮᱠᱚ ᱛᱟᱦᱮᱱᱟ ᱟᱨ ᱵᱟᱡᱟᱨ ᱨᱮᱱ ᱦᱚᱲ ᱠᱚᱫᱚ ᱧᱮᱞ ᱠᱚᱢ ᱠᱟᱹᱴᱤᱡ ᱠᱚ ᱠᱟᱹᱢᱤ ᱞᱮᱠᱟᱱ ᱜᱮᱭᱟ ᱵᱟᱨ ᱯᱮ ᱫᱤᱱ ᱟᱫᱚ ᱜᱤᱛᱤᱡ ᱠᱤᱨ ᱠᱚᱣᱟᱭᱫᱚ
ᱦᱮᱸ ᱮᱠᱫᱚᱢ ᱥᱤᱛᱩᱝ ᱥᱤᱛᱩᱝ ᱦᱚᱸ ᱵᱟᱝᱠᱚ ᱥᱟᱦᱟᱣ ᱫᱟᱲᱮᱭᱟᱜ ᱫᱚ ᱱᱚᱱᱛᱮᱱ ᱦᱚᱲ
ᱦᱮᱸ ᱚᱱᱟ ᱢᱤᱫᱴᱟᱝ ᱯᱨᱚᱵᱞᱮᱢ ᱟᱨ ᱚᱱᱛᱮ ᱡᱟᱦᱟᱸ ᱡᱤᱵᱚᱱ ᱛᱟᱦᱮ ᱚᱱᱮ ᱵ ᱚ ᱜᱮᱚᱢ
ᱦᱮᱸ ᱮᱠᱫᱚᱢ ᱮᱠᱫᱚᱢ ᱟᱨ ᱱᱛᱮ ᱨᱮᱱ ᱦᱚᱲ ᱫᱚ ᱢᱟᱱᱮ ᱫᱤᱱ ᱦᱤᱞᱳᱜ ᱡᱟᱦᱟᱸᱭ ᱵᱟᱝ ᱡᱟᱦᱟᱸᱭ ᱢᱟᱱᱮ ᱨᱟᱱ ᱡᱟᱦᱟᱱᱟᱜ ᱵᱟᱝ ᱡᱟᱦᱟᱱᱟᱜ ᱨᱟᱱ ᱫᱚ ᱡᱚᱢ ᱟᱠᱟᱫ ᱜᱮ ᱦᱮᱱᱟᱭᱟ ᱱᱛᱮ
ᱮ ᱢᱟᱱᱮ ᱡᱟᱦᱱᱟᱜ ᱡᱟᱹᱯᱤᱫ ᱡᱟᱹᱯᱤᱫ ᱥᱚᱢᱚᱭ ᱦᱚᱸ ᱡᱟᱹᱯᱤᱫᱜᱼᱟ ᱦᱮᱸ ᱥᱚᱵ ᱮᱢ ᱠᱟᱱᱟ ᱦᱮᱸ
ᱚᱱᱛᱮ ᱫᱤᱥᱚᱢ ᱟᱹᱛᱩ ᱫᱤᱥᱚᱢ ᱨᱮ ᱪᱮᱫ ᱚᱱᱠᱟᱱ ᱨᱟᱱ ᱠᱚ ᱨᱟᱱ ᱠᱚ ᱪᱮᱫ ᱠᱚ ᱧᱟᱢᱚᱜ ᱜᱮᱭᱟ ᱟᱹᱛᱩ ᱫᱤᱥᱚᱢ ᱨᱮ ᱨᱟᱱ ᱨᱮᱦᱮᱫ ᱠᱚᱧ ᱫᱤᱥᱟᱹᱭᱮᱫᱟ ᱟᱹᱰᱤ ᱫᱤᱱ ᱢᱟᱲᱟᱝ ᱨᱮᱛᱚ
ᱦᱚᱸ ᱦᱚᱸ ᱚᱱᱟ ᱡᱟᱦᱟᱸ ᱞᱤᱵᱷᱟᱨ ᱞᱤᱵᱷᱟᱨ ᱨᱮᱱᱟᱜ ᱡᱟᱦᱟᱸ ᱨᱟᱱ ᱯᱮ ᱡᱚᱢᱟ ᱚᱱᱟ ᱦᱚᱸ ᱧᱟᱢᱚᱜᱼᱟ ᱱᱚᱰᱮ ᱛᱟᱯᱚᱨ ᱠᱟᱞᱢᱮᱫᱽ ᱠᱚᱯᱮ ᱟᱸᱡᱚᱢ ᱟᱠᱟᱫᱟ ᱥᱮ ᱵᱟᱝ ᱜᱚᱝᱠᱮ
ᱠᱟᱞᱢᱮᱫᱽ ᱠᱚ ᱦᱮᱸ ᱟᱹᱰᱤ ᱠᱟᱹᱴᱤᱡ ᱨᱮᱱᱟᱜ ᱫᱤᱥᱟᱹ ᱫᱤᱥᱟᱹ ᱜᱮ ᱦᱤᱡᱩᱜ ᱠᱟᱱᱟ
ᱦᱮᱸ ᱠᱟᱞᱢᱮᱫᱽ ᱡᱚᱢ ᱞᱮᱠᱷᱟᱱ ᱢᱟᱭᱟᱝ ᱯᱷᱟᱨᱪᱟ ᱛᱟᱦᱮᱱᱟ
ᱟᱪᱪᱷᱟ ᱟᱹᱰᱤ ᱦᱟᱲᱦᱟᱫ ᱜᱮᱭᱟ ᱛᱚ
ᱦᱮᱸ ᱟᱹᱰᱤ ᱦᱟᱲᱟᱛ ᱜᱮᱭᱟ ᱚᱱᱟ ᱦᱟᱲᱟᱛ ᱠᱟᱹᱴᱤᱡ ᱵᱟᱨᱭᱟ ᱥᱟᱠᱟᱢ ᱡᱚᱢ ᱞᱮᱠᱷᱟᱡ ᱜᱮ ᱵᱮᱥ ᱮᱠᱫᱚᱢ ᱢᱚᱱᱮ ᱡᱤᱣᱤ ᱮᱠᱫᱚᱢ ᱯᱩᱨᱟᱹ ᱢᱚᱱᱮ ᱡᱤᱣᱤ ᱠᱚ ᱯᱩᱨᱟᱹ ᱯᱷᱨᱮᱥ ᱜᱚᱫᱚᱜᱼᱟ ᱮᱠᱫᱚᱢ ᱢᱟᱭᱟᱝ ᱠᱚ ᱢᱚᱱᱮ ᱡᱤᱣᱤ ᱠᱚ ᱦᱩᱸ
ᱟᱨ ᱵᱟᱡᱟᱨ ᱨᱮ ᱛᱟᱦᱮᱸ ᱠᱟᱛᱮ ᱢᱤᱥᱴ ᱢᱤᱥᱴᱤ ᱢᱤᱥᱴᱤ ᱡᱚᱢ ᱛᱮᱜᱮ ᱟᱞᱟᱝ ᱠᱚᱦᱚᱸ ᱵᱟᱹᱲᱤᱡ ᱪᱟᱵᱟ ᱟᱠᱟᱱᱟ ᱱᱚᱼᱼ ᱛᱮᱱᱟᱜ ᱡᱚᱢ ᱛᱚ
ᱦᱮᱸ ᱜᱚᱢᱠᱮ